ᱦᱟᱞᱟ
ᱦᱮᱸ ᱦᱮᱞᱳ
ᱦᱮᱸ ᱟᱸᱡᱚᱢᱚᱜ ᱦᱩᱸ ᱟᱧᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱩᱸ
ᱤᱧᱟᱜ ᱨᱚᱲ ᱟᱸᱡᱚᱢᱚᱜ ᱠᱟᱱᱟ?
ᱦᱮᱸ ᱦᱮᱸ ᱟᱧᱡᱚᱢᱚᱜ
ᱚᱻ ᱦᱮᱸ᱾
ᱦᱩᱸ, ᱵᱩᱨᱩ ᱵᱚᱸᱜᱟ ᱧᱮᱞ ᱯᱮ ᱪᱟᱞᱟᱜ ᱠᱟᱱᱟ ᱥᱮ ᱵᱟ ᱦᱟᱸᱜ ᱛᱚᱵᱮ?
ᱵᱩᱨᱩ ᱵᱚᱸᱜᱟ ᱧᱮᱞ ᱫᱚ ᱱᱟᱦᱟᱸᱜᱼᱼ ᱩᱢ‌ ᱵᱟᱞᱮ ᱪᱟᱞᱟᱜ ᱠᱟᱱᱟ ᱱᱤᱭᱟᱹ ᱫᱷᱟᱣ ᱫᱚ ᱚᱱᱮ ᱫᱟᱜ ᱠᱮᱜ- ᱟᱭ ᱛᱚ ᱫᱚᱢᱮ᱾ ᱛᱟᱜ ᱵᱟᱲᱟᱭ ᱫᱟᱭ ᱚᱱᱟ ᱵᱩᱨᱩ ᱫᱚ ᱵᱚᱝᱜᱟ ᱧᱮᱞ ᱫᱚ ᱱᱟᱦᱟᱸᱜ ᱢᱟᱞᱮ ᱪᱟᱞᱟᱜᱼᱼ
ᱟᱪᱪᱷᱟ ᱟᱪᱷᱟ ᱵᱩᱨᱩ ᱵᱚᱸᱜᱟ ᱧᱮᱞ ᱫᱚ ᱟᱫᱚᱼᱼ ᱦᱮᱸ ᱛᱚᱣ ᱟᱵᱚ ᱥᱟᱱᱛᱟᱲᱟᱜ ᱠᱟᱱᱟ ᱵᱟᱝ ᱪᱟᱞᱟᱜ ᱛᱮᱦᱚᱸ ᱵᱟᱝ ᱜᱟᱱᱚᱜ ᱠᱟᱱᱟ᱾ ᱦᱮᱸᱛᱚ ᱟᱵᱚ ᱵᱚᱸᱜᱟ ᱵᱚᱝᱜᱟ ᱵᱩᱨᱩ ᱟᱵᱩ ᱨᱤᱱ ᱜᱮ ᱠᱟᱱᱟ ᱠᱚ ᱦᱮᱸ ᱩᱱᱠᱩ ᱦᱚᱸ ᱛᱚ ᱪᱟᱞᱟᱣᱼᱼ ᱫᱚᱨᱠᱟᱨ᱾
ᱦᱩᱸ᱾
ᱟᱞᱮ ᱫᱚ ᱦᱚᱸᱜ-ᱚᱭ ᱞᱮ ᱦᱚᱞᱟ ᱞᱮ ᱪᱟᱞᱟᱣ ᱞᱮᱱ ᱛᱟᱦᱮᱸᱜ ᱛᱮ ᱫᱚᱥᱨᱟ ᱛᱮᱦᱮᱧ ᱦᱟᱸᱜ ᱞᱮ ᱪᱟᱞᱟᱜ ᱠᱟᱱᱟ ᱦᱟᱸᱜ ᱦᱚᱞᱟ ᱠᱚᱫᱚ ᱦᱚᱞᱟ ᱫᱚ ᱵᱚᱸᱜᱟ ᱠᱚ ᱦᱩᱭ ᱱᱟ ᱛᱚ ᱵᱚᱸᱜᱟ ᱵᱟᱲᱟ ᱵᱚᱸᱜᱟ ᱵᱟᱲᱟ ᱠᱮᱫ ᱮᱸ ᱵᱚᱸᱜᱟ ᱠᱚ ᱞᱮ ᱮᱢ ᱵᱟᱲᱟ ᱠᱮᱜ ᱛᱮ ᱵᱚᱸᱜᱟ ᱵᱟᱲᱟ ᱦᱩᱭ ᱱᱟ ᱛᱟᱨᱯᱚᱨᱮ ᱟᱫᱚ ᱱᱟ ᱟᱹᱭᱩᱵ ᱟᱹᱭᱩᱵ ᱥᱮᱱ ᱨᱮᱜᱮ ᱞᱮ ᱨᱩᱣᱟᱹᱲ ᱦᱮᱡ ᱮᱱᱟ ᱦᱟᱸᱜ ᱦᱚᱞᱟ
ᱟᱸᱪᱪᱷᱟ ᱟᱪᱷᱟ᱾
ᱛᱟᱞᱦᱮ ᱟᱯᱮ ᱴᱷᱮᱱ ᱠᱷᱚᱱᱟᱜ ᱫᱚ ᱵᱩᱨᱩ ᱵᱚᱸᱜᱟ ᱫᱚ ᱱᱟᱦᱟᱸᱜ ᱥᱩᱨᱩᱜ ᱜᱮᱭᱟ ᱥᱮ ᱚᱱᱠᱟ ᱥᱟᱺᱜᱤᱧ ᱜᱮᱭᱟ?
ᱮ ᱦᱮᱸ ᱥᱩᱨ ᱜᱮᱭᱟ ᱚᱭᱻ ᱛᱟᱲᱟᱢ ᱛᱮᱜᱮ ᱞᱮ ᱪᱟᱞᱟᱣ ᱦᱤᱡᱩᱜ-ᱟ
ᱚᱻ ᱛᱟᱦᱚᱞᱮ ᱟᱯᱮ ᱫᱚ ᱱᱟᱸᱜ ᱟᱹᱰᱤ ᱥᱩᱨ ᱜᱮᱭᱟᱯᱮ ᱵᱟᱝ᱾
ᱦᱮᱸ ᱥᱩᱨ ᱜᱮᱭᱟᱞᱮ ᱟᱫᱚ ᱚᱱᱟ ᱫᱚ ᱡᱷᱚᱛᱚ ᱦᱚᱲᱟᱜ ᱜᱮ ᱠᱟᱱ ᱠᱷᱟᱹᱛᱤᱨ ᱟᱫᱚ ᱦᱟᱸᱜ ᱜᱚᱲᱚ ᱥᱚᱯᱚᱦᱚᱫ ᱞᱮ ᱛᱟᱦᱮᱸ ᱠᱟᱱ ᱜᱮ ᱛᱟᱦᱮᱸᱫ ᱚᱱᱟ ᱠᱚᱨᱮ ᱥᱩᱨ ᱠᱚᱨᱮ
ᱦᱮᱸ ᱦᱮᱸ ᱮᱠᱫᱚᱢ ᱮᱠᱫᱚᱢ ᱱᱚᱣᱟ ᱫᱚ ᱱᱟᱸᱜ ᱟᱵᱚᱣᱟᱜ ᱜᱮ ᱠᱟᱱᱟ ᱟᱫᱚ ᱟᱞᱮ ᱫᱚ ᱱᱟᱸᱜ ᱱᱤᱭᱟᱹ ᱵᱟᱨ ᱫᱚ ᱱᱟᱸᱜ ᱵᱟᱞᱮ ᱪᱟᱞᱟᱣ ᱠᱟᱱᱟ᱾ ᱟᱨ ᱫᱟᱜ ᱠᱚ ᱫᱚᱢᱮ ᱫᱟᱜ ᱵᱟᱲᱟᱭᱟ ᱟᱞᱮᱥᱮᱫ ᱥᱮᱨᱢᱟ ᱥᱮᱨᱢᱟ ᱡᱟᱹᱲᱤ ᱫᱚᱢᱮ ᱦᱩᱭ ᱵᱟᱲᱟᱜ ᱠᱟᱱᱟ ᱟᱫᱚ ᱞᱟᱹᱭᱮᱫᱟ ᱵᱟᱝᱟ ᱱᱤᱭᱟᱹ ᱫᱷᱟᱣ ᱫᱚ ᱵᱟᱵᱚ ᱪᱟᱞᱟᱜᱼᱟ᱾ ᱠᱟᱞᱚᱢ ᱠᱚᱥᱮᱱ ᱪᱟᱞᱟᱣ ᱦᱩᱭᱩᱜ ᱠᱷᱟᱱ ᱟᱨ ᱟᱞᱮ ᱴᱷᱮᱱ ᱠᱷᱚᱱᱟᱜ ᱫᱚ ᱟᱸᱱᱟᱜ ᱥᱟᱺᱜᱤᱧ ᱫᱚ ᱥᱟᱺᱜᱤᱧ ᱜᱮᱭᱟ ᱱᱟᱸᱜ ᱚᱱᱟ ᱵᱩᱨᱩ ᱵᱚᱸᱜᱟ ᱫᱚ ᱠᱟᱹᱴᱤᱡ ᱥᱟᱺᱜᱤᱧ ᱧᱚᱜ ᱜᱮᱭᱟ᱾
ᱟᱪᱪᱷᱟ ᱢᱟᱱᱮ ᱛᱤᱱᱟᱹᱜ ᱜᱟᱱ ᱦᱩᱭᱩᱜᱼᱟ ᱚᱱᱠᱟ ᱥᱟᱺᱜᱤᱧ
ᱚᱱᱠᱟ ᱟᱞᱮ ᱴᱷᱮᱱ ᱠᱷᱚᱱᱟᱜ ᱦᱩᱭᱩᱜ ᱜᱮᱭᱟ ᱚᱱᱠᱟ ᱪᱚᱞᱞᱤᱥ ᱠᱤᱞᱳᱢᱤᱴᱟᱨ ᱜᱟᱱ ᱫᱚ ᱦᱩᱭᱩᱜ ᱜᱮᱭᱟ᱾
ᱟᱪᱪᱷᱟ ᱟᱫᱚ ᱟᱵᱚ ᱫᱚ ᱠᱟᱹᱣᱰᱤ ᱠᱚ ᱵᱟᱝ ᱛᱟᱦᱮᱸ ᱞᱮᱱᱠᱷᱟᱱ ᱪᱮᱫ ᱛᱮᱢ ᱪᱟᱞᱟᱜᱼᱟ ᱦᱟᱸᱜ ᱛᱟᱲᱟᱢ ᱛᱮᱦᱚᱸ ᱩᱱᱟᱹᱜ ᱥᱟᱺᱜᱤᱧ ᱮᱢᱱᱤᱛᱮ ᱫᱟᱜ ᱡᱟᱹᱲᱤ ᱥᱟᱶᱛᱮ ᱟᱨᱦᱚᱸ ᱡᱩᱫᱤ ᱥᱤᱛᱩᱝᱟ ᱠᱷᱩᱵ ᱡᱩᱨ ᱟᱨ ᱥᱤᱛᱩᱝ ᱛᱮᱠᱷᱟᱱ ᱦᱟᱸᱜ ᱛᱟᱲᱟᱢ ᱛᱮ ᱦᱟᱸᱜ ᱪᱟᱞᱟᱣ ᱵᱟᱝ ᱜᱟᱱᱚᱜᱼᱟ ᱚᱛ ᱠᱚ ᱞᱚᱞᱚᱜᱼᱟ᱾
ᱦᱮᱸ ᱦᱮᱸ ᱮᱠᱟᱹᱞ ᱟᱨ ᱩᱱᱟᱹᱜ ᱥᱟᱺᱜᱤᱧ ᱛᱚ ᱱᱟᱦᱟᱸᱜ ᱜᱟᱹᱰᱤ ᱵᱟᱠᱷᱟᱱ ᱫᱚ ᱱᱟᱦᱟᱸᱜ ᱵᱟᱝ ᱪᱟᱞᱟᱣ ᱫᱟᱲᱮᱭᱟᱜᱼᱟ ᱟᱨ ᱜᱟᱹᱰᱤ ᱵᱷᱟᱲᱟ ᱠᱚᱨᱛᱮ ᱜᱮᱞᱮ ᱠᱟᱹᱣᱰᱤ ᱫᱚ ᱫᱚᱨᱠᱟᱨᱚᱜ ᱜᱮᱭᱟ ᱱᱟᱜ᱾ ᱠᱚᱢ ᱵᱮᱥᱤ ᱩᱱᱤᱭ ᱦᱟᱛᱟᱣ ᱜᱮᱭᱟ ᱱᱟᱜ ᱮᱢᱱᱤ ᱛᱮ ᱟᱸᱜ ᱵᱟᱭ ᱤᱫᱤᱭᱟ ᱛᱚ ᱟᱫᱚ ᱚᱱᱟ ᱛᱮ ᱞᱟᱹᱭ ᱫᱟ ᱵᱟᱝᱟ ᱱᱤᱭᱟᱹ ᱫᱷᱟᱣ ᱫᱚ ᱠᱟᱹᱣᱰᱤ ᱠᱚ ᱩᱱᱟᱹᱜ ᱵᱟᱝ ᱢᱟᱱᱮ ᱵᱟᱝ ᱧᱟᱢ ᱠᱤ ᱵᱟᱝ ᱵᱟᱹᱱᱩᱜ ᱦᱟᱛᱟᱲ ᱠᱟᱫᱟ ᱟᱫᱚ ᱵᱟᱝ ᱱᱤᱭᱟᱹ ᱫᱷᱟᱹᱣ ᱫᱚ
ᱦᱮᱸ ᱦᱮᱸ ᱟᱫᱚ ᱟᱵᱚ ᱢᱟ ᱡᱚᱛᱚ ᱜᱮ ᱠᱟᱹᱣᱰᱤ ᱪᱮᱛᱟᱱ ᱨᱮ ᱛᱟᱵᱚᱱ ᱛᱚ ᱠᱟᱹᱣᱰᱤ ᱵᱚᱱ ᱧᱟᱢ ᱢᱮᱱᱟᱜ ᱛᱟᱵᱚᱱ ᱠᱷᱟᱱ ᱫᱚᱵᱚᱱ ᱪᱟᱞᱟᱣᱮᱱᱟ ᱵᱟᱝᱠᱷᱟᱱ ᱫᱚ ᱦᱟᱸᱜ ᱵᱟᱵᱚᱱ ᱪᱟᱞᱟᱣ ᱫᱟᱲᱮᱭᱟᱜᱼᱟ, ᱥᱮ ᱨᱟᱹᱥᱠᱟᱹ ᱦᱚᱸ ᱢᱮᱱᱟᱜ ᱛᱟᱵᱚᱱᱟ ᱪᱟᱞᱟᱜ ᱟᱵᱚᱱ ᱠᱟᱹᱣᱰᱤ ᱵᱟᱹᱱᱩᱜ ᱛᱟᱵᱚᱱᱟ,
ᱦᱮᱸ ᱦᱮᱸ ᱦᱮᱸ
ᱦᱮᱸ ᱦᱩᱸ ᱟᱞᱮᱭᱟᱜ ᱱᱚᱜᱚᱭ ᱛᱚ ᱟᱞᱮ ᱫᱚ ᱥᱩᱨ ᱠᱷᱟᱹᱛᱤᱨ ᱟᱞᱮ ᱫᱚ ᱫᱤᱱ ᱥᱟᱨᱟ ᱜᱮ ᱢᱮᱱᱟᱜ ᱞᱮᱭᱟ, ᱱᱚᱛᱮ ᱨᱮᱜᱮ ᱵᱚᱸᱜᱟ ᱵᱟᱲᱟᱭᱮᱫᱼᱟ ᱠᱚ ᱛᱟᱨ ᱛᱟᱨᱯᱚᱨᱮ ᱡᱟᱦᱟᱸᱭ ᱠᱚ ᱛᱮᱦᱮᱧ ᱛᱮᱦᱤᱧ ᱡᱟᱦᱟᱸᱭ ᱠᱚ ᱦᱤᱡᱩᱜᱼᱟ ᱨᱟᱹᱥᱠᱟᱹ ᱵᱟᱲᱟᱭᱟᱠᱚ, ᱚᱠᱚᱭ ᱦᱟᱸᱰᱮ ᱱᱟᱰᱮ ᱦᱚᱲ ᱠᱚ, ᱠᱚ ᱦᱤᱡᱩᱜᱼᱟ ᱟᱞᱮ ᱦᱚᱸᱞᱮ ᱨᱚᱲ ᱵᱟᱲᱟᱣᱟ ᱟᱠᱚᱦᱚᱸ ᱟᱠᱚ ᱦᱚᱠᱚ ᱨᱚᱲ ᱵᱟᱲᱟ ᱟᱞᱮᱭᱟ, ᱡᱟᱭᱜᱟ ᱩᱯᱨᱩᱢ ᱠᱚ ᱦᱩᱭᱩᱜᱼᱟ,
ᱴᱷᱤᱠ ᱟᱨ ᱢᱟᱱᱮ ᱞᱟᱹᱭ ᱟᱠᱚ ᱛᱮ ᱵᱩᱨᱩ ᱵᱚᱸᱜᱟ ᱫᱚ ᱫᱚᱢᱮ, ᱥᱟᱺᱜᱤᱧ ᱥᱟᱺᱜᱤᱧ ᱨᱮᱱ ᱦᱚᱲ ᱱᱟᱜ ᱠᱚ ᱦᱤᱡᱩᱜ ᱜᱮᱭᱟ ᱚᱸᱰᱮ ᱫᱚ ᱵᱟᱝ,
ᱦᱳᱭ ᱜᱚᱴᱟ ᱨᱮᱱ ᱜᱮᱠᱚ ᱦᱤᱡᱩᱜᱼᱟ ᱟᱫᱚ, ᱡᱟᱦᱟᱸ ᱠᱚᱨᱮ ᱡᱩᱫᱤ ᱯᱟᱪᱮᱫ ᱪᱚᱝ ᱚᱱᱛᱮ ᱟᱠᱚ ᱥᱮᱱᱮᱢ ᱪᱟᱞᱟᱜ ᱛᱮ, ᱯᱟᱪᱮᱫ ᱪᱚᱦᱚᱢ ᱧᱮᱞ ᱟᱠᱟᱫ ᱢᱮᱜᱮᱭᱟ ᱨᱚᱯᱚᱲ ᱠᱟᱱᱟ ᱜᱮᱵᱤᱱ, ᱟᱫᱚ ᱚᱱᱟ ᱠᱚᱨᱮ ᱦᱚᱸ ᱚᱥᱩᱵᱤᱫᱟ ᱠᱚ ᱦᱩᱭ ᱞᱮᱱᱠᱷᱟᱱ, ᱠᱷᱟᱱ ᱫᱚ ᱮᱱᱟᱠᱷᱟᱱ ᱜᱚᱲᱚ ᱥᱚᱯᱚᱦᱚᱫ ᱟᱡ ᱦᱚᱸ ᱮᱢᱟᱢᱟᱭ ᱦᱮᱸ,
ᱴᱷᱤᱠ ᱜᱮ ᱮᱠᱫᱚᱢ ᱮᱠᱫᱚᱢ,
ᱟᱫᱚ ᱟᱵᱚ ᱡᱩᱫᱤ ᱚᱱᱟ ᱠᱚᱨᱮ ᱵᱚᱱ ᱛᱟᱦᱮᱱᱟ ᱟᱫᱚ ᱦᱟᱸᱜ, ᱟᱫᱚ ᱟᱵᱚ ᱫᱚ ᱪᱮᱫᱠᱟ ᱨᱮᱵᱚᱱ ᱩᱯᱨᱩᱢᱚᱜᱼᱟ ᱡᱮ ᱦᱮᱸ ᱟᱞᱮᱨᱮᱱ ᱠᱟᱱᱟᱭ ᱥᱮ ᱵᱟᱝ ᱠᱟᱱᱟᱭ, ᱚᱱᱟ ᱦᱚᱛᱚ ᱦᱩᱭᱩᱜ,
ᱦᱮᱸ ᱦᱮᱸ ᱮᱫᱚᱢ ᱪᱤᱱᱟᱹᱜ ᱞᱮᱱᱠᱷᱟᱱ ᱡᱟᱦᱟᱸ ᱛᱤᱥ ᱦᱮᱸ ᱞᱟᱹᱭ ᱵᱤᱱ,
ᱟᱞᱮ ᱤᱱᱟ ᱠᱷᱟᱱ ᱫᱚ, ᱡᱟᱦᱟᱸ ᱠᱚᱨᱮᱢ ᱛᱟᱦᱮᱸᱦᱱᱟ ᱥᱮ ᱚᱥᱩᱵᱤᱫᱷᱟ ᱦᱩᱭᱱᱟ ᱯᱷᱳᱱᱫᱮᱭ ᱵᱟᱝᱠᱤ, ᱚᱱᱟ ᱠᱚᱨᱮ ᱡᱩᱫᱤᱢ ᱛᱟᱦᱮᱸᱭᱮᱱ ᱠᱷᱟᱱ ᱫᱚ ᱩᱱᱠᱩ ᱦᱚᱸ ᱛᱟᱦᱮᱸᱱ ᱞᱟᱹᱜᱤᱫ ᱟᱥᱨᱟ ᱠᱚᱠᱚ ᱮᱢᱟᱢᱟ ᱡᱮ ᱵᱟᱝ-ᱟ, ᱟ ᱚᱠᱟᱨᱮᱡ ᱠᱟᱱᱟᱞ ᱵᱟᱝᱟ ᱵᱩᱨᱩ ᱵᱚᱸᱜᱟ ᱞᱮ ᱪᱟᱞᱟᱣ ᱞᱮ ᱛᱟᱦᱮᱸ ᱫᱚ ᱚᱱᱛᱮᱱᱤᱡ ᱠᱟᱱᱟ ᱩᱱᱤ ᱫᱚ ᱦᱮᱸᱮ ᱨᱚᱯᱚᱲ ᱵᱟᱲᱟ ᱫᱩᱠ ᱥᱩᱠ ᱠᱚ ᱨᱚᱯᱚᱲ ᱦᱚᱸ ᱦᱩᱭᱩᱜᱼᱟᱸ
ᱦᱮᱸ ᱦᱮᱸ ᱴᱷᱤᱠ ᱴᱷᱤᱠ ᱮᱠᱫᱚᱢᱮ,
ᱟᱫᱚ ᱱᱤᱭᱟᱹ ᱫᱷᱟᱣ ᱫᱚ ᱦᱟᱸᱜ ᱱᱚᱜ-ᱚᱭ ᱛᱚ ᱦᱟᱸᱜ ᱦᱚᱞᱟ ᱫᱚ ᱵᱟᱭ ᱫᱟᱜ ᱜᱚᱫ ᱠᱟᱜᱼᱟ ᱟᱫᱚ ᱛᱮᱦᱤᱧ ᱦᱟᱸᱜ, ᱫᱟᱜ ᱡᱟᱹᱲᱤ ᱚᱠᱟ ᱞᱮ ᱞᱮᱠᱟ ᱜᱚᱫᱮᱜᱟᱭ ᱦᱟᱸᱜ ᱟᱫᱚ ᱦᱮᱡ ᱦᱚᱪᱚ ᱠᱚᱣᱟᱭ ᱥᱮ ᱵᱟᱝᱟ ᱟᱫᱚ ᱦᱟᱸᱜ, ᱵᱚᱸᱜᱟ ᱢᱟ ᱵᱚᱸᱜᱟ ᱦᱚᱞᱟ ᱢᱟ ᱵᱚᱸᱜᱟ ᱦᱩᱭᱮᱱᱟᱭ, ᱦᱚᱲ ᱠᱚ ᱞᱟᱹᱭ ᱵᱟᱲᱟ ᱠᱮᱜ-ᱟ ᱵᱟᱝ-ᱟ ᱫᱟᱜ ᱡᱟᱹᱲᱤ ᱫᱚ ᱦᱟᱸᱜ ᱯᱨᱚᱛᱤ ᱵᱚᱪᱷᱚᱨ ᱜᱮᱛᱚ ᱫᱟᱜ ᱡᱟᱹᱲᱤᱭ ᱠᱟᱜᱞᱮ ᱱᱤᱭᱟᱹ ᱫᱟᱣ ᱦᱚᱸ ᱫᱟᱜ, ᱫᱟᱜ ᱡᱟᱹᱲᱤ ᱫᱟᱲᱮᱭᱟᱜᱟᱭ ᱦᱚᱭᱛᱚ ᱫᱟᱜ ᱫᱟᱲᱮ ᱦᱮᱸ ᱠᱟᱹᱡ ᱛᱟᱞᱟᱝ ᱮ ᱫᱟᱜ ᱡᱟᱹᱲᱤ ᱫᱟᱲᱮᱭᱟᱜᱼᱟ ᱚᱱᱠᱟ,
ᱦᱮᱸ ᱦᱮᱸ ᱤᱧ ᱴᱷᱟ ᱤᱧᱷᱟ,
ᱢᱟᱱᱮ, ᱵᱩᱨᱩ ᱵᱚᱸᱜᱟ ᱫᱚ ᱦᱟᱸᱜ ᱯᱨᱚᱛᱛᱮᱠ ᱵᱚᱪᱷᱚᱨ ᱜᱮ ᱦᱚᱲ ᱤᱧ ᱫᱚ ᱦᱟᱸᱜ ᱵᱟᱹᱞᱤᱧ ᱪᱟᱞᱟᱣ ᱵᱟᱲᱟ ᱠᱟᱱᱟ ᱢᱟᱱᱮ, ᱦᱚᱲ ᱫᱚᱢᱮ ᱠᱚ ᱞᱟᱹᱭ ᱜᱮᱭᱟ ᱵᱩᱨᱩ ᱵᱚᱸᱜᱟ ᱫᱚ ᱫᱚᱢᱮ ᱠᱚ ᱦᱚᱲᱚᱜᱼᱟ ᱜᱚᱴᱟ ᱨᱮᱱ ᱦᱚᱲ ᱠᱚ ᱦᱤᱡᱩᱜᱼᱟ ᱟᱨ, ᱢᱟᱱᱮ ᱵᱩᱨᱩ ᱵᱚᱸᱜᱟ ᱫᱤᱱ ᱫᱚ ᱢᱟᱱᱮ ᱫᱟᱜ ᱫᱚᱭ ᱫᱟᱜ ᱜᱮᱭᱟ,
ᱩᱸ ᱩᱸᱻ ᱟᱫᱚ ᱚᱱᱟ ᱫᱚ ᱟᱵᱚᱨᱮᱱ ᱵᱚᱸᱜᱟ ᱠᱚ ᱤᱭᱟᱹ ᱠᱟᱱᱟ ᱨᱟᱹᱥᱠᱟᱹ ᱡᱚᱝ ᱞᱟᱹᱜᱤᱫ ᱛᱮ ᱟᱞᱮ ᱢᱟ ᱟᱹᱰᱤ ᱨᱟᱹᱥᱠᱟᱹ ᱧᱚᱜ ᱦᱚᱪᱚ ᱠᱩᱣᱟᱧ ᱟᱠᱚ ᱦᱚᱸ ᱦᱮᱡ ᱟᱠᱟᱱᱟ ᱤᱱᱟᱹᱜ ᱥᱟᱺᱜᱤᱧ ᱨᱮᱱ
ᱦᱮᱸ ᱦᱮᱸ
ᱮᱸᱰᱮᱠᱷᱟᱱ ᱢᱤᱫᱴᱷᱮᱱ ᱜᱮ ᱫᱩᱲᱩᱵ ᱠᱟᱛᱮᱫ ᱥᱮ ᱢᱤᱫᱴᱷᱮᱱ ᱢᱤᱫᱴᱮᱱ ᱠᱚ ᱛᱟᱦᱮᱸ ᱠᱟᱛᱮᱠᱚ ᱨᱚᱯᱚᱲ ᱵᱟᱲᱟᱜᱼᱟ ᱡᱟᱦᱟᱸᱭ ᱜᱮ ᱚᱱᱠᱟ ᱦᱮᱸ
ᱦᱮᱸ ᱦᱮᱸ
ᱚᱱᱟ ᱠᱷᱟᱹᱛᱤᱨ ᱟᱫᱚ ᱠᱟᱴᱤᱡ ᱟᱫᱚ ᱛᱮᱦᱮᱧ ᱫᱚ ᱧᱮᱞᱮᱫ ᱜᱮᱭᱟᱧ ᱨᱤᱢᱤᱞ ᱫᱚ ᱨᱤᱢᱤᱞ ᱠᱟᱫ ᱜᱮᱭᱟ ᱦᱟᱸᱜ ᱟᱫᱚ ᱦᱩᱭᱩᱜᱼᱟ ᱫᱷᱤᱱᱟᱹᱱ ᱠᱚᱥᱮ ᱱᱟᱜ ᱫᱟᱜ ᱡᱟᱹᱲᱤ ᱠᱷᱟᱱ ᱜᱮ ᱦᱟᱜ
ᱦᱮᱸ ᱦᱮᱸ ᱦᱮᱸ ᱚᱱᱟ ᱱᱮᱛᱟᱨ ᱫᱤᱱ ᱢᱟ ᱱᱚᱜᱼᱚᱭ ᱴᱟᱴᱠᱟ ᱨᱤᱢᱤᱞ ᱜᱚᱫᱟᱭ ᱦᱟᱸᱜ ᱱᱤᱛᱜᱮ ᱯᱟᱨᱪᱟᱢ ᱧᱮᱞᱟ ᱱᱤᱛᱜᱮ ᱨᱟᱜᱟ ᱢᱟᱱᱮ ᱵᱟᱢ ᱴᱷᱤᱠ ᱫᱟᱲᱮᱭᱟᱜᱼᱟ
ᱛᱮᱦᱮᱧᱮ ᱫᱟᱜᱟᱭ ᱥᱮ ᱵᱟᱭ ᱫᱟᱜᱟ ᱢᱟᱱᱮ ᱟᱨ ᱟᱥᱟᱲ ᱵᱚᱸᱜᱟ ᱫᱤᱱ ᱱᱚ ᱵᱚᱞᱚᱭᱮᱱ ᱠᱚᱨᱛᱮ ᱜᱮᱞᱮ ᱚᱱᱮ ᱫᱟᱜ ᱫᱚ ᱢᱤᱫ ᱜᱷᱟᱹᱲᱤᱡ ᱨᱮᱜᱮ ᱟᱹᱜᱩᱭᱟ ᱴᱟᱴᱠᱟ ᱢᱟᱱᱮ ᱵᱟᱢ ᱵᱩᱡᱟ ᱡᱮ ᱫᱟᱜᱟᱭ ᱥᱮ ᱵᱟᱭ ᱫᱟᱜᱟ ᱛᱟᱦᱮᱧ ᱫᱚ
ᱟᱫᱚ ᱯᱨᱚᱛᱤ ᱵᱚᱪᱷᱚᱨ ᱜᱮᱛᱚᱭ ᱫᱟᱜ ᱟᱠᱟᱜᱟᱭ ᱦᱟᱜ ᱟᱫᱚ ᱱᱤᱭᱟᱹ ᱵᱚᱪᱷᱚᱨ ᱦᱚᱸ ᱫᱟᱜᱽ ᱮᱸ ᱫᱟᱜ ᱜᱮᱭᱟᱭ ᱦᱟᱜ ᱠᱚᱞᱮᱭ ᱵᱲᱟ ᱠᱟᱜ ᱞᱮᱭᱟ ᱠᱚ ᱫᱟᱜ ᱜᱮᱭᱟᱭ ᱱᱤᱭᱟ. ᱫᱷᱟᱣ ᱦᱚᱸ ᱚᱱᱠᱟ ᱟᱨᱚ ᱦᱚᱲ ᱠᱚ ᱠᱚᱭ ᱦᱤᱡᱩᱜ ᱠᱟᱱᱟ ᱞᱮ ᱪᱟᱵᱟ ᱞᱮᱱ ᱜᱮᱠᱚ ᱛᱟᱯᱚᱨᱮ ᱨᱤᱢᱤᱞ ᱱᱟᱦᱟᱜ ᱥᱟᱡᱟᱣ ᱟᱹᱜᱩᱭᱮᱫᱼᱟ ᱟᱫᱚ ᱡᱚᱛᱚ ᱦᱚᱲ ᱠᱚ ᱦᱮᱡ ᱟᱠᱟᱱᱟ ᱜᱟᱹᱰᱤ ᱠᱚᱛᱮ ᱠᱚ ᱦᱮᱡ ᱟᱠᱟᱱᱟ ᱛᱟᱲᱟᱢ ᱠᱚᱛᱮ ᱠᱚ ᱦᱮᱡ ᱟᱠᱟᱱᱟ ᱡᱟᱜᱮ ᱥᱩᱨ ᱥᱩᱯᱩᱨ ᱥᱩᱯᱩᱨ ᱠᱚᱨᱮᱱ ᱥᱩᱨ ᱠᱚᱨᱮᱱ ᱫᱚ ᱛᱟᱲᱟᱢ ᱛᱮᱠᱚ ᱦᱮᱡ ᱚᱱᱟ ᱥᱟᱹᱜᱤᱧ ᱠᱚᱨᱮᱱ ᱫᱚ ᱜᱟᱹᱰᱤ ᱠᱚᱛᱮ ᱠᱚ ᱦᱮᱡ ᱟᱠᱟᱱᱟ
ᱦᱮᱸ ᱦᱮᱸ ᱴᱷᱤᱠ
ᱟᱫᱚ ᱚᱱᱠᱟᱜᱮ ᱟᱞᱮ ᱦᱚᱸᱞᱮ ᱚᱱᱠᱟᱜᱮ ᱚᱠᱚᱭ ᱠᱚ ᱥᱟᱺᱜᱤᱧ ᱠᱷᱚᱱᱟᱜ ᱥᱮ ᱚᱱᱠᱟ ᱥᱩᱨ ᱠᱷᱚᱱᱟᱜ ᱠᱚ ᱦᱮᱡ ᱟᱠᱟᱱᱟ ᱩᱱᱠᱩ ᱵᱟᱠᱷᱨᱟᱛᱮ ᱡᱚᱢ ᱡᱚᱢ ᱧᱩᱩ ᱠᱚᱦᱚᱸ ᱞᱮ ᱫᱚᱦᱚ ᱠᱟᱜᱼᱟ ᱡᱟᱦᱟᱭ ᱨᱮᱸᱜᱮᱡ ᱛᱮ ᱤᱱᱟᱹᱜ ᱜᱷᱟᱹᱲᱤᱡ ᱮ ᱛᱟᱦᱮᱱᱟ ᱵᱚᱸᱜᱟ ᱵᱚᱸᱜᱟ ᱦᱩᱭ ᱠᱟᱛᱮᱫ ᱦᱚᱸ ᱛᱚ ᱨᱮᱸᱜᱮᱡ ᱟᱛᱚ ᱟᱫᱚ ᱫᱚᱠᱟᱱ ᱠᱚᱦᱚᱸ ᱚᱱᱠᱟ ᱵᱟᱹᱱᱩᱜ ᱟᱠᱟᱜᱼᱟ
ᱟᱪᱪᱷᱟ ᱛᱟᱦᱚᱞᱮ ᱡᱚᱢ ᱧᱩ ᱟᱫᱚ ᱩᱱᱠᱩ ᱥᱟᱺᱜᱤᱧ ᱠᱚ ᱵᱟᱠᱷᱨᱟ ᱫᱚ ᱢᱟᱱᱮ ᱵᱮᱵᱚᱥᱛᱷᱟ ᱫᱚ ᱢᱮᱱᱟᱜᱼᱟ ᱵᱟᱝ ᱵᱮᱵᱚᱥᱛᱷᱟ
ᱦ ᱦᱮᱸ ᱮ ᱫᱚᱦᱚ ᱠᱟᱜᱼᱟᱞᱮ ᱟᱞᱮ ᱦᱚᱸ ᱚᱱᱠᱟᱜᱮ ᱡᱟᱦᱟᱸᱜᱮ ᱢᱤᱫ ᱵᱮᱲᱟᱭ ᱡᱚᱢ ᱨᱮᱦᱚᱸ ᱛᱟᱦᱮᱱᱟ ᱨᱟᱹᱥᱠᱟᱹ ᱧᱚᱜ ᱮ ᱵᱩᱡᱷᱟᱹᱣᱟ ᱡᱮ ᱵᱟᱝ ᱵᱚᱸᱜᱟ ᱵᱩᱨᱩ ᱞᱮ ᱪᱟᱞᱟᱣ ᱵᱚᱸᱜᱟ ᱵᱩᱨᱩ ᱞᱮ ᱪᱟᱞᱟᱣ ᱞᱮᱱ ᱛᱟᱦᱮᱸ ᱟᱞᱮ ᱚᱱᱟ ᱦᱤᱥᱟᱹᱵ ᱛᱮ ᱡᱟᱜᱮ ᱚᱱᱠᱟᱜᱮ ᱯᱨᱚᱥᱟᱫ ᱥᱮ ᱡᱟᱭᱜᱮ ᱚᱱᱠᱟ ᱮᱢᱟᱜ ᱞᱮᱭᱟ ᱠᱚ
ᱦᱮᱸ ᱦᱮᱸ ᱛᱚ ᱟᱨ ᱟᱨ ᱵᱚᱪᱷᱚᱨ ᱠᱷᱚᱱᱟᱜ ᱦᱤᱡᱩᱜ ᱠᱟᱱ ᱵᱚᱪᱷᱚᱨ ᱦᱚᱭ ᱟᱨᱦᱚᱸ ᱡᱩᱫᱤ ᱯᱚᱨᱮ ᱛᱮᱠᱚ ᱦᱤᱡᱩᱜᱼᱟ ᱵᱟᱝᱟ ᱩᱭᱦᱟᱹᱨ ᱫᱚᱦᱚ ᱠᱟᱜᱼᱟ ᱠᱚ ᱵᱟᱝ ᱚᱸᱰᱮ ᱵᱩᱨᱩ ᱵᱚᱸᱜᱟ ᱨᱮᱫᱚ ᱪᱟᱞᱟᱣ ᱞᱮᱱᱟᱞᱮ ᱡᱚᱢᱼ ᱧᱩ ᱵᱮᱵᱚᱥᱛᱷᱟ ᱦᱚᱸᱠᱚ ᱛᱟᱦᱮ ᱢᱟᱱᱮ ᱟᱠᱚ ᱦᱮᱡ ᱠᱟᱛᱮᱫ ᱡᱟᱭᱜᱮ ᱟᱠᱚᱨᱮᱱᱟᱜ ᱢᱟᱱᱮ ᱧᱮᱞ ᱵᱚᱸᱜᱟ ᱵᱩᱨᱩ ᱢᱟᱱᱮ ᱯᱷᱩᱨᱛᱤ ᱠᱤ ᱵᱟᱝ ᱵᱷᱟᱜᱤ ᱠᱚ ᱢᱚᱱᱮᱭᱟ ᱵᱟᱝ ᱚᱱᱟ ᱫᱤᱥᱚᱢ ᱦᱚᱲ ᱫᱚ ᱫᱚᱢᱮ ᱠᱚ ᱵᱷᱟᱜᱮᱭᱟ ᱵᱟᱝ ᱚᱱᱟ ᱥᱩᱨ ᱥᱩᱯᱩᱨ ᱫᱚᱢᱮ ᱠᱚ ᱵᱷᱟᱜᱤᱭᱟ ᱢᱟᱱᱮ ᱟᱵᱚ ᱫᱚ ᱱᱟᱜ ᱵᱮᱥᱤ ᱫᱚ ᱚᱱᱟ ᱪᱤᱱᱦᱟᱹᱯ ᱧᱮᱯᱮᱞ ᱨᱚᱯᱚᱲ ᱤᱱᱟᱹᱜᱮ ᱡᱮ ᱟᱠᱚ ᱥᱮ ᱡᱟᱦᱟᱸ ᱛᱤᱥᱮᱢ ᱪᱟᱞᱟᱜᱼᱟ ᱟᱠᱚ ᱦᱚᱸ ᱴᱷᱤᱠᱟᱹ ᱠᱚᱟᱢᱟᱭ ᱵᱟᱝ ᱚᱱᱛᱮᱱ ᱠᱚ ᱦᱚᱲ ᱠᱟᱱᱟ ᱠᱚ ᱠᱚ ᱱᱚᱝᱠᱟ ᱟᱞᱮ ᱥᱟᱞᱟᱜ ᱠᱚ ᱵᱮᱵᱟᱨ ᱟᱠᱟᱫᱟ ᱵᱮᱥ ᱜᱮ ᱛᱟᱦᱚᱞᱮ ᱟᱢ ᱪᱮᱫᱟᱜ ᱩᱱᱠᱩ ᱥᱟᱞᱟᱜ ᱵᱟᱹᱲᱤᱡ ᱮᱢ ᱵᱮᱵᱦᱟᱨᱟ ᱾ ᱦᱮ ᱪᱤᱱᱦᱟᱹᱣ ᱨᱚᱯᱚᱲ ᱩᱯᱨᱩᱢ ᱜᱮ ᱢᱟᱨᱟᱝ ᱠᱟᱛᱷᱟ ᱦᱮᱸ ᱴᱷᱤᱠ ᱜᱮᱭᱟ ᱾
ᱦᱩᱸ ᱟᱫᱚ ᱚᱱᱟ ᱫᱚ ᱡᱟᱭᱦᱳᱠ ᱡᱚᱛᱚ ᱦᱚᱲᱟᱜ ᱟᱵᱚ ᱥᱟᱱᱛᱟᱲ ᱦᱚᱲᱟᱜ ᱜᱮ ᱠᱟᱱᱟ ᱛᱚ ᱟᱫᱚ ᱚᱱᱟ ᱯᱚᱨᱮ ᱡᱩᱫᱤ ᱟᱢ ᱵᱟᱢ ᱪᱟᱞᱟᱜᱼᱟ ᱟᱫᱚ ᱦᱟᱸᱜ ᱚᱱᱟ ᱫᱚ ᱪᱮᱫᱠᱟᱨᱮ ᱦᱩᱭᱩᱜᱼᱟ ᱮᱸᱰᱮᱠᱷᱟᱱ ᱫᱚ ᱡᱟᱭᱜᱟ ᱥᱩᱨ ᱥᱩᱨ ᱥᱩᱯᱩᱨ ᱠᱚᱨᱮᱱ ᱥᱮ ᱥᱟᱺᱜᱤᱧ ᱠᱚᱨᱮᱱ ᱥᱟᱞᱟᱜ ᱡᱮᱢ ᱨᱚᱯᱚᱲᱟ ᱛᱤᱱᱟᱹᱜ ᱨᱟᱹᱥᱠᱟᱹ ᱨᱮᱢ ᱛᱟᱦᱮᱱᱟ ᱡᱮ ᱛᱤᱱᱨᱮ ᱟᱭᱭᱩᱵ ᱛᱤᱱᱨᱮ ᱥᱤᱧ ᱪᱟᱞᱟᱜᱼᱟ ᱛᱤᱱᱨᱮ ᱧᱤᱫᱟᱹ ᱦᱤᱡᱩᱜᱼᱟ ᱚᱱᱟ ᱦᱚᱸ ᱵᱟᱢ ᱵᱟᱲᱟᱭ ᱫᱟᱲᱮᱭᱟᱜᱼᱟ ᱾
ᱦᱮᱸ ᱦᱮᱸ ᱾
ᱦᱮᱸ ᱛᱚ ᱟᱫᱚᱢ ᱟᱫᱚᱢ ᱞᱟᱹᱭ ᱜᱚᱫ ᱡᱮ ᱵᱟᱝᱟ ᱞᱟᱹᱭᱟ ᱟᱨ ᱠᱟᱹᱴᱤᱡ ᱛᱟᱦᱮᱸ ᱞᱮᱱᱠᱷᱟᱱ ᱫᱚ ᱡᱟᱹᱦᱩ ᱜᱮᱵᱚᱱ ᱨᱚᱯᱚᱲ ᱵᱟᱲᱟ ᱠᱚᱜ-ᱟ ᱥᱮ ᱮᱱᱮᱡ ᱵᱟᱲᱟ ᱠᱮᱭᱟ ᱵᱚᱱ ᱨᱟᱹᱥᱠᱟᱹ ᱵᱟᱲᱟ ᱧᱚᱜ ᱠᱮᱭᱟᱵᱚᱱ ᱾
ᱦᱮᱸ ᱦᱮᱸ ᱦᱮᱸ ᱟᱪᱷᱟ ᱾
ᱟᱫᱚ ᱜᱚᱴᱟ ᱨᱮᱱ ᱜᱮᱛᱚ ᱠᱚ ᱦᱤᱡᱩᱜ ᱠᱟᱱᱟ ᱦᱟᱸᱜ ᱚᱠᱚᱭ ᱦᱚᱸ ᱚᱱᱠᱟ ᱡᱮ ᱨᱮᱸᱜᱮᱡ ᱩᱹᱧ ᱠᱟᱱᱟ ᱡᱮ ᱡᱚᱢ ᱵᱟᱠᱚ ᱮᱢᱚᱜ ᱠᱟᱱᱟ ᱚᱱᱠᱟ ᱫᱚ ᱵᱟᱝ ᱡᱚᱛᱚ ᱜᱮ ᱦᱟᱸᱜ ᱞᱮ ᱮᱢᱟ ᱠᱚ ᱠᱟᱱᱟ ᱞᱮ ᱾
ᱟᱪᱪᱷᱟ ᱟᱪᱪᱷᱟ ᱮᱠᱫᱚᱢᱮ
ᱟᱫᱚ ᱡᱟᱭᱦᱳᱠ ᱛᱚ ᱟᱫᱚ ᱚᱝᱠᱟ ᱵᱚᱸᱜᱟ ᱵᱩᱨᱩᱣᱟᱜ ᱤᱭᱟᱹ ᱠᱟᱱᱟ ᱟᱫᱚ ᱱᱤᱛᱚᱜ ᱫᱚ ᱚᱱᱟ ᱫᱚ ᱟᱹᱭᱤᱥᱟᱹ ᱠᱚᱫᱚ ᱡᱚᱢ ᱵᱟᱝ ᱜᱟᱱᱚᱜᱼᱟ ᱾ ᱦᱮᱸ ᱾
ᱟᱪᱪᱷᱟ ᱟᱪᱪᱷᱟ ᱦᱮᱸ ᱦᱮᱸ ᱦᱮᱸ ᱚᱸᱰᱮ ᱫᱚ ᱱᱟᱜ ᱵᱚᱸᱜᱟ ᱵᱩᱨᱩ ᱱᱤᱭᱟᱹ ᱱᱤᱨᱵᱟᱨ ᱠᱟᱛᱮ ᱜᱮ ᱱᱟᱜ ᱛᱚ ᱵᱚᱸᱜᱟ ᱵᱩᱨᱩᱭᱟᱛᱚ ᱟᱫᱚ ᱚᱸᱰᱮ ᱫᱚ ᱱᱟᱜ ᱡᱩᱫᱤ ᱟᱢ ᱟᱹᱭᱥᱟᱹᱢ ᱡᱚᱢ ᱠᱟᱜᱼᱟ ᱥᱮ ᱟᱹᱭᱥᱟᱹᱢ ᱡᱚᱢ ᱠᱟᱜᱼᱟ ᱚᱱᱟ ᱚᱱᱛᱮ ᱫᱚ ᱦᱟᱜ ᱵᱚᱸᱜᱟ ᱵᱩᱨᱩ ᱫᱚ ᱦᱟᱜ ᱠᱷᱟᱨᱟᱯᱚᱜ ᱛᱟᱵᱚᱣᱟ ᱵᱟᱝᱟ ᱾ ᱵᱟᱝᱠᱚ ᱟᱛᱟᱝᱟ ᱩᱱᱠᱩ ᱦᱚᱸ ᱚᱱᱟ ᱠᱷᱟᱹᱛᱤᱨ ᱜᱮ ᱴᱷᱤᱠ ᱾ ᱛᱟᱦᱞᱮ ᱵᱷᱟᱜᱤ ᱜᱮᱯᱮ ᱩᱭᱦᱟᱹᱨ ᱵᱷᱟᱵᱱᱟ ᱟᱠᱟᱫᱟ ᱾
ᱦᱩᱸ ᱦᱩᱸ ᱟᱫᱚ ᱚᱱᱠᱟ ᱜᱮᱞᱮ ᱡᱮᱢᱚᱱ ᱦᱟᱱᱟ ᱫᱷᱟᱣ ᱫᱚ ᱚᱱᱠᱟ ᱡᱚᱢ ᱧᱩ ᱵᱮᱵᱚᱥᱛᱟ ᱛᱟᱦᱮᱸ ᱠᱟᱱ ᱨᱮᱦᱚᱸ ᱚᱱᱠᱟ ᱚᱠᱚᱭ ᱠᱚ ᱠᱚ ᱡᱚᱢ ᱠᱮᱫ ᱠᱷᱟᱱ ᱠᱚ ᱡᱚᱢ ᱠᱮᱜ-ᱟ ᱟᱨ ᱵᱟᱝᱠᱷᱟᱱ ᱫᱚ ᱚᱠᱚᱭ ᱠᱚᱪᱚ ᱠᱚ ᱞᱚᱜᱚᱱ ᱮᱱᱠᱷᱟᱱ ᱫᱚᱠᱚ ᱞᱟᱹᱭ ᱠᱮᱜᱼᱟ ᱵᱟᱝᱟ ᱟᱞᱮ ᱫᱚ ᱞᱚᱜᱚᱱ ᱞᱮ ᱪᱟᱞᱟᱜᱼᱟ ᱾ ᱚᱱᱛᱮ ᱫᱚ ᱫᱟᱜ ᱫᱟᱜ ᱡᱟᱹᱲᱤ ᱥᱮ ᱚᱱᱠᱟ ᱧᱩᱛᱟᱹ ᱧᱤᱫᱟᱹ ᱞᱮᱱᱠᱷᱟᱱ ᱫᱚ ᱞᱮ ᱦᱚᱨᱚᱵᱚᱨᱚᱜᱼᱟ ᱤᱱᱟᱹᱜ ᱥᱟᱺᱜᱤᱧ ᱞᱮ ᱪᱟᱞᱟᱜᱼᱟ ᱾ ᱠᱤᱪᱷᱩ ᱜᱟᱱ ᱫᱚᱠᱚ ᱡᱚᱢ ᱠᱮᱜ-ᱟ ᱠᱤᱪᱷᱩ ᱜᱟᱱ ᱫᱚ ᱵᱟᱝᱟ, ᱟᱫᱚ ᱱᱤᱭᱟᱹ ᱫᱷᱟᱣ ᱫᱚ ᱦᱟᱸᱜ ᱡᱚᱛᱚᱜ ᱜᱮ ᱦᱟᱸᱜ ᱵᱚᱸᱜᱟ ᱦᱩᱭᱩᱜᱼᱟ, ᱵᱚᱸᱜᱟ ᱵᱟᱲᱟ ᱠᱟᱛᱮᱫ ᱜᱮ ᱟᱫᱚ ᱡᱚᱛᱚ ᱜᱮ ᱢᱤᱫ ᱫᱷᱟᱨᱣ ᱨᱮ ᱡᱚᱢ ᱤᱭᱟᱹ ᱥᱮᱱ ᱦᱚᱨ ᱥᱮᱱ ᱜᱮᱞᱮ ᱩᱫᱩᱜᱟᱜ ᱠᱚᱣᱟ ᱞᱮ ᱱᱚᱣᱟ ᱦᱚᱨ ᱛᱮᱜᱮ ᱪᱟᱞᱟᱜ ᱯᱮ ᱾ ᱡᱚᱢ ᱛᱮ ᱟᱫᱚ ᱢᱤᱫ ᱪᱟᱞᱟᱜ ᱠᱟᱱᱟ ᱪᱟᱞᱟᱜ ᱨᱮᱦᱚᱸ ᱯᱮ ᱡᱚᱢ ᱛᱚᱨᱟᱭ ᱯᱮ ᱾ ᱟᱨ ᱨᱚᱯᱚᱲ ᱵᱟᱲᱟᱜ ᱯᱮ ᱫᱩᱠ ᱥᱩᱠ ᱠᱚ ᱾
ᱚ ᱟᱪᱪᱷᱟ ᱟᱪᱪᱷᱟ ᱟᱪᱪᱷᱟ ᱵᱷᱟᱜᱤ ᱠᱟᱛᱷᱟ ᱜᱮ ᱛᱟᱦᱞᱮ ᱾
ᱮᱸ ᱱᱤᱭᱟᱹ ᱫᱷᱟᱣ ᱫᱚ ᱦᱟᱸᱜ ᱢᱟᱲᱟᱝ ᱫᱷᱟᱣ ᱫᱚ ᱦᱟᱸᱜ ᱚᱱᱠᱟ ᱦᱟᱲᱟᱢ ᱡᱟᱦᱟᱸᱭ ᱜᱮ ᱵᱩᱲᱦᱤ ᱵᱩᱲᱦᱤ ᱦᱟᱲᱟᱢ ᱠᱚ ᱵᱟᱠᱚ ᱫᱮᱡ ᱫᱟᱲᱮᱭᱟᱜ ᱛᱟᱦᱮᱸᱫ ᱛᱮᱞᱮ ᱼᱼ ᱩᱝᱠᱩ ᱵᱟᱠᱷᱨᱟ ᱛᱮᱦᱚᱸ ᱵᱮᱵᱚᱥᱛᱷᱟ ᱞᱮ ᱫᱚᱦᱚ ᱠᱟᱜ-ᱟ ᱱᱤᱭᱟ. ᱫᱷᱟᱣ ᱠᱷᱚᱱ ᱡᱮᱢᱚᱱ ᱵᱟ ᱠᱚ ᱦᱟᱨᱠᱮᱛᱚᱜ ᱢᱟ ᱫᱮᱡ ᱠᱚ ᱥᱚᱢᱚᱡ ᱠᱚ ᱾
ᱟᱪᱪᱷᱟ ᱟᱪᱪᱷᱟ ᱾
ᱚᱱᱟ ᱛᱮ ᱥᱤᱬᱤ ᱮᱸ ᱥᱤᱬᱤ ᱠᱚᱞᱮ ᱛᱮᱭᱟᱨ ᱠᱟᱜᱼᱟ ᱾
ᱟᱪᱪᱷᱟ ᱟᱪᱪᱷᱟ ᱦᱮᱸ ᱴᱷᱤᱠ ᱴᱷᱤᱠ ᱦᱮᱸ ᱛᱟᱦᱞᱮ ᱡᱟᱦᱟᱸᱭᱟᱜ ᱜᱮ ᱾ ᱨᱟᱹᱥᱠᱟᱹ ᱛᱚ ᱢᱮᱱᱟᱜᱼᱟ ᱱᱟᱜ ᱵᱩᱨᱩ ᱵᱚᱸᱜᱟ ᱧᱮᱞ ᱫᱚ ᱡᱚᱛᱚ ᱦᱚᱲ ᱜᱚᱴᱟ ᱨᱤᱱ ᱦᱚᱲ ᱜᱮᱠᱚ ᱵᱟᱲᱟᱭᱟ ᱢᱤᱫᱴᱮᱱ ᱱᱟᱢ ᱼᱼ ᱟᱵᱚ ᱨᱮᱱ ᱵᱚᱸᱜᱟ ᱵᱩᱨᱩ ᱜᱮ ᱠᱟᱱᱟ ᱠᱚ᱾ ᱛᱟᱦᱮᱸᱱᱮ ᱵᱚᱸᱰᱮ ᱵᱟᱝ ᱪᱟᱞᱟᱜ ᱛᱮᱠᱷᱟᱱ ᱱᱟᱜ ᱵᱟᱝ ᱜᱟᱱᱚᱜᱼᱟ ᱟᱫᱚ ᱡᱷᱚᱛᱚ ᱜᱮ ᱦᱟᱲᱟᱢ ᱵᱩᱰᱦᱤ ᱨᱟᱹᱥᱠᱟᱹ ᱫᱚ ᱢᱤᱫᱴᱟᱹᱱ ᱢᱮᱱᱟᱜ ᱜᱮ ᱡᱮ ᱵᱟᱝ-ᱟ ᱵᱩᱨᱩ ᱵᱚᱸᱜᱟ ᱜᱩᱡᱩᱜ ᱞᱟᱦᱟ ᱨᱮᱦᱚᱸ ᱢᱟᱱᱮᱧ ᱧᱮᱞ ᱛᱟᱨᱟ ᱠᱟᱜᱼᱟ᱾
ᱩᱸ ᱦᱩᱸ ᱟᱫᱚ ᱡᱟᱦᱟᱸᱭ ᱯᱟᱦᱤᱞ ᱢᱟᱲᱟᱝ ᱛᱟᱲᱟᱢ ᱛᱮ ᱦᱮᱡ ᱞᱮᱱ ᱛᱟᱦᱮᱸᱫ ᱱᱤᱛᱚᱜ ᱫᱚ ᱜᱟᱰᱤ ᱛᱮ ᱦᱮᱡ ᱠᱟᱛᱮ ᱨᱮᱦᱚᱸ ᱢᱚᱱᱮ ᱨᱟᱹᱥᱠᱟᱹ ᱞᱮᱠᱟ ᱛᱮ ᱧᱮᱞ ᱡᱚᱝ ᱥᱮ ᱚᱝᱠᱟ ᱵᱚᱸᱜᱟ ᱠᱚᱼᱼ ᱮᱢ ᱡᱮ ᱵᱚᱸᱜᱟ ᱠᱚ ᱥᱟᱞᱟᱜ ᱨᱚᱯᱚᱲ ᱚᱱᱠᱟ ᱦᱚᱸᱛᱚ ᱦᱩᱭᱩᱜᱼᱟ ᱨᱟᱹᱥᱠᱟᱹ ᱧᱚᱜ ᱢᱟᱱᱮ᱾
ᱦᱮᱸ ᱦᱮᱸ ᱮᱠᱫᱚᱢ ᱴᱷᱤᱠ ᱴᱷᱤᱠᱵᱤᱱ ᱞᱟᱹᱭ ᱠᱮᱫᱟ᱾
ᱟᱫᱚ ᱱᱤᱭᱟᱹ ᱫᱷᱟᱣ ᱫᱚ ᱦᱟᱸᱜ ᱵᱷᱟᱜᱤ ᱜᱮ ᱦᱩᱭᱩᱜ ᱞᱮᱠᱟ ᱞᱮ ᱵᱩᱡᱷᱟᱹᱣᱮᱫᱼᱟ ᱚᱠᱚᱭ ᱦᱚᱸ ᱚᱱᱠᱟ ᱛᱟᱯᱟᱢ ᱠᱷᱟᱹᱯᱟᱹᱨᱤ ᱥᱮ ᱚᱱᱠᱟ ᱫᱚ ᱵᱟᱝ ᱡᱚᱛᱚᱜ ᱜᱮ ᱟᱵᱚ ᱟᱵᱚ ᱥᱟᱱᱛᱟᱲᱤ ᱠᱟᱱᱟ ᱵᱚᱱ ᱟᱫᱚ ᱟᱵᱚ ᱪᱮᱛᱟᱱ ᱨᱮ ᱛᱟᱯᱟᱢ ᱠᱷᱟᱹᱯᱟᱹᱨᱤ ᱛᱟᱦᱮᱸ ᱞᱮᱱᱠᱷᱟᱱ ᱫᱚ ᱚᱱᱟ ᱫᱚ ᱠᱷᱟᱨᱟᱯ ᱦᱩᱭᱩᱜᱼᱟ ᱾
ᱦᱮᱸ ᱦᱮᱸ ᱮᱠᱫᱚᱢ ᱮᱠᱫᱚᱢ ᱢᱟᱱᱮ ᱢᱟᱱᱮ ᱟᱵᱚ ᱧᱮᱞ ᱧᱮᱞ ᱚᱸᱰᱮ ᱥᱮᱱ ᱠᱟᱛᱮ ᱛᱮ ᱟᱵᱚ ᱡᱷᱟᱢᱮᱞᱟ ᱵᱚ ᱩᱰᱩᱠᱟᱼᱟ ᱠᱟᱹᱭᱡᱟᱹ ᱠᱷᱟᱹᱯᱟᱹᱨᱤ ᱟᱵᱚ ᱵᱩᱨᱩ ᱵᱚᱸᱜᱟ ᱨᱮ ᱛᱟᱦᱟᱞᱮ ᱚᱱᱟ ᱫᱚ ᱟᱸᱱᱟᱜ ᱵᱟᱹᱲᱤᱡᱚᱜᱼᱟ ᱟᱵᱚᱣᱟᱜ ᱠᱷᱱᱟ ᱟᱨ ᱟᱢ ᱪᱮᱫᱟᱜ ᱠᱟᱹᱭᱡᱟᱹ ᱠᱷᱟᱹᱯᱟᱹᱨᱤᱢ ᱪᱟᱞᱟᱜᱼᱟ ᱠᱚᱢ ᱵᱮᱥᱤ ᱡᱟᱦᱟᱸ ᱛᱤᱱᱟᱹᱜ ᱜᱮ ᱪᱟᱞᱟᱣ ᱟᱠᱟᱱᱟ ᱵᱚ ᱦᱚᱲ ᱰᱷᱮᱨ ᱠᱤ ᱵᱟᱝᱠᱚ ᱠᱚ ᱛᱟᱦᱚᱞᱮ ᱥᱟᱢᱮᱞᱟᱭ ᱛᱮᱵᱚ ᱧᱮᱞᱟ ᱚᱱᱟᱜ ᱜᱮ ᱢᱟᱨᱟᱝ ᱠᱟᱛᱷᱟ ᱫᱚ᱾
ᱦᱮᱸ ᱟᱫᱚ ᱛᱚ ᱚᱱᱟ ᱫᱚ ᱥᱟᱱᱛᱟᱲᱟᱜ ᱤᱭᱟᱹ ᱠᱟᱱᱟ ᱵᱚᱸᱜᱟ ᱵᱩᱨᱩ ᱠᱟᱱᱟ ᱟᱢ ᱡᱩᱫᱤ ᱚᱸᱰᱮ ᱮᱴᱟᱜ ᱮᱴᱟᱜ ᱠᱟᱛᱷᱟ ᱠᱚᱢ ᱞᱟᱹᱭᱟ ᱚᱸᱰᱮ ᱫᱚ ᱦᱟᱸᱜ ᱠᱷᱟᱨᱟᱯᱚᱜᱼᱟ ᱥᱮ ᱥᱟᱱᱛᱟᱲ ᱡᱚᱛᱚ ᱦᱚᱲ ᱵᱚᱸᱜᱟ ᱠᱷᱟᱹᱛᱤᱨ ᱠᱚ ᱪᱟᱞᱟᱣ ᱠᱟᱱᱟ ᱚᱸᱰᱮ ᱡᱩᱫᱤ ᱟᱢ ᱠᱟᱹᱭᱡᱟᱹ ᱠᱷᱟᱹᱯᱟᱹᱨᱤ ᱞᱮᱱᱠᱷᱟᱱ ᱜᱮ ᱚᱸᱰᱮ ᱫᱚ ᱜᱟᱱᱚᱜᱼᱟ᱾
ᱦᱮᱸ ᱦᱮᱸ ᱚᱱᱟ ᱫᱚ ᱱᱟᱜ ᱮᱠᱫᱚᱢ ᱵᱟᱹᱲᱤᱡ ᱥᱮᱱ ᱪᱟᱞᱟᱜ-ᱟ᱾ ᱠᱟᱹᱭᱡᱟᱹ ᱠᱷᱟᱹᱯᱟᱹᱨᱤ ᱫᱚ ᱱᱟᱜ ᱩᱸ ᱴᱷᱤᱠ ᱴᱷᱤᱠ᱾